ᱟᱸᱡᱚᱢᱚᱜ ᱠᱟᱱᱟ
ᱦᱩᱸ ᱟᱡᱚᱢᱚᱜ ᱠᱟᱱᱟ ᱜᱚᱢᱠᱮ
ᱟᱪᱷᱟ ᱪᱮᱫ ᱠᱚᱢ ᱪᱤᱠᱟᱹᱭᱟ ᱛᱟᱦᱚᱞᱮ?
ᱪᱤᱠᱟᱹ ᱵᱚᱞᱛᱮ ᱱᱚᱜᱚᱭ ᱢᱮᱱᱟᱜ ᱞᱤᱧ ᱜᱮᱭᱟ ᱚᱲᱟᱜ ᱠᱚᱨᱮ ᱜᱮ ᱫᱩᱲᱩᱜ ᱵᱟᱲ
ᱟᱪᱷᱟ
ᱟᱹᱵᱤᱱ ᱟᱵᱮᱱ ᱜᱮ ᱪᱮᱫ ᱵᱤᱱ ᱪᱤᱠᱟᱹᱭᱟ?
ᱟᱹᱞᱤᱧ ᱞᱤᱧᱟᱹ ᱵᱟᱦᱨᱮ ᱥᱮᱴᱮᱨ ᱠᱟᱛᱮᱫ ᱠᱟᱹᱴᱤᱡ ᱞᱤᱧ ᱫᱩᱲᱩᱵ ᱟᱠᱟᱱᱟ ᱡᱚᱢ ᱵᱟᱲᱟ ᱠᱚ ᱦᱩᱭ ᱠᱟᱱᱟ
ᱦᱮᱸ ᱡᱚᱢ ᱵᱟᱲᱟ ᱠᱚᱫᱚ ᱠᱷᱟᱱᱮᱠ ᱢᱟᱲᱟᱝ ᱜᱮ ᱦᱩᱭ ᱠᱟᱱᱟ
ᱟᱪᱷᱟ
ᱟᱵᱤᱱ ᱜᱮᱵᱤᱱ ᱡᱚᱢ ᱵᱟᱲᱟ ᱟᱠᱟᱜᱼᱟ ᱥᱮ ᱵᱟᱝ?
ᱟᱹᱞᱤᱧ ᱦᱚᱞᱤᱧ ᱡᱚᱢ ᱵᱟᱲᱟ ᱟᱠᱟᱫᱟ ᱡᱚᱢ ᱫᱚᱞᱤᱧ ᱡᱚᱢ ᱠᱟᱫᱟ ᱮᱱᱟᱱ ᱨᱮᱜᱮ᱾
ᱟᱫᱚ ᱛᱟᱦᱚᱞᱮ ᱟᱯ ᱥᱮᱫ ᱫᱚ ᱪᱮᱫᱮᱠᱟ ᱵᱟᱭ ᱫᱟᱜ ᱮᱫᱟ ᱱᱤᱛᱳᱜ?
ᱦᱮᱸ ᱜᱚᱝᱠᱮ ᱫᱟᱜ ᱮᱜ ᱜᱮᱭᱟᱭ
ᱦᱮᱸ ᱟᱪᱷᱟ
ᱫᱟᱜ ᱡᱚᱨᱚᱢ ᱠᱟᱱ ᱜᱮᱛᱮ ᱛᱮᱧᱪ ᱥᱟᱨᱟ ᱫᱤᱱ ᱮᱱᱟᱱ ᱠᱷᱚᱱᱜᱮ ᱯᱨᱟᱭ ᱡᱚᱨᱚᱜ ᱠᱟᱱ ᱜᱮᱭᱟ ᱚᱱᱟᱛᱮ ᱵᱟᱝ ᱫᱚ ᱱᱤᱢᱱᱚ ᱪᱟᱯ ᱢᱮᱱᱟᱜ ᱟᱥᱮ ᱪᱮᱫ ᱢᱳᱴᱟᱢᱩᱴᱤ ᱫᱟᱜᱮᱫ ᱜᱮ
ᱦᱳᱭ ᱦᱳᱭ ᱟᱨ ᱱᱮᱛᱟᱨᱟᱜ ᱫᱚ ᱫᱟᱜ ᱜᱮ ᱱᱮᱛᱟᱨ ᱫᱚ ᱟᱥᱟᱲ ᱥᱟᱱ ᱟᱱ ᱞᱤᱝᱠ ᱠᱟᱱᱟ
ᱦᱮᱸ ᱦᱮᱸᱱᱮᱛᱟᱨ ᱛᱚ ᱫᱟᱜ ᱫᱤᱱ ᱜᱮ ᱛᱚ ᱠᱟᱱᱟ
ᱦᱳᱭ
ᱚᱸ ᱚᱯᱮ ᱥᱮᱱ ᱦᱚᱧ ᱫᱟᱜ ᱮᱫᱟ?
ᱟᱞᱮ ᱥᱮᱫ ᱦᱚᱧ ᱫᱟᱜ ᱮᱫᱟ ᱦᱚᱸᱜᱼᱚᱭ᱾ ᱫᱟᱜ ᱮ ᱡᱚᱨᱚᱭᱮᱫ ᱜᱮᱭᱟᱭ
ᱛᱟᱦᱚᱞᱮ ᱫᱤᱭᱮ ᱪᱟᱥᱵᱟᱥ ᱠᱚᱨᱮᱱᱟᱜ ᱠᱷᱚᱵᱚᱨ ᱠᱚᱦᱚᱸ ᱠᱟᱹᱴᱤᱡ ᱞᱟᱹᱭ ᱵᱤᱱ
ᱪᱟᱥᱵᱟᱥ ᱠᱚᱨᱮᱱᱟᱜ ᱠᱷᱚᱵᱚᱨ ᱠᱚᱫᱚ ᱟᱫᱚ ᱫᱟᱜ ᱫᱚᱭ ᱫᱟᱜ ᱮᱫᱟ ᱟᱫᱚ ᱱᱚᱜ ᱚᱭ ᱛᱮᱦᱮᱧ ᱪᱮᱫ ᱞᱮᱠᱟ ᱠᱷᱟᱡ ᱛᱤᱱᱟᱹᱜ ᱜᱟᱱ ᱟᱠᱟᱱ ᱫᱟᱜ ᱛᱚᱸᱵᱟᱜ ᱠᱟᱱᱟ ᱠᱷᱮᱛ ᱠᱚᱨᱮ ᱛᱚ ᱫᱟᱜ ᱵᱟᱹᱱᱩᱜᱼᱟ ᱛᱟᱦᱚᱞᱮ ᱚᱱᱟ ᱜᱮ ᱫᱟᱜ ᱡᱩᱫᱤ ᱤᱭᱟᱹ ᱜᱚᱫᱚᱜ ᱠᱷᱟᱱ ᱛᱟᱦᱚᱞᱮ ᱫᱚ ᱠᱟᱹᱴᱤᱡ ᱞᱚᱥᱚᱫ ᱜᱚᱫ ᱦᱩᱭᱩᱜᱼᱟ
ᱦᱚᱸ ᱨᱚᱦᱚᱭ ᱠᱚᱫᱚ ᱟᱨᱟᱢᱵᱚ ᱜᱚᱫ ᱠᱟᱫᱟ ᱠᱚ ᱥᱮ ᱪᱮᱫ ᱟᱯᱮ ᱥᱮᱫ ᱫᱚ?
ᱵᱟᱝ ᱵᱟᱝ ᱟᱹᱣᱨᱤ ᱮᱠᱷᱚᱱ ᱠᱷᱮᱛ ᱵᱟᱹᱫ ᱜᱮ ᱮᱠᱷᱚᱱ ᱟᱣᱨᱤ ᱞᱮ ᱞᱚᱥᱚᱫᱟ
ᱚ ᱟᱪᱪᱷᱟ ᱟᱪᱪᱷᱟ ᱟᱪᱪᱷᱟ ᱦᱮᱸ
ᱟᱫᱚ ᱛᱟᱦᱚᱞᱮ ᱦᱚᱸᱜ ᱚᱱᱟ ᱜᱮ ᱦᱳᱭ
ᱦᱮᱸ
ᱦᱮᱸᱛᱚ
ᱞᱟᱹᱭᱢᱮ ᱛᱟᱦᱚᱞᱮ ᱟᱯᱮ ᱥᱮᱫ ᱪᱮᱫ ᱞᱮᱠᱟ?
ᱟᱞᱮ ᱥᱮᱱ ᱫᱚ ᱱᱚᱶᱟ ᱵᱟᱹᱭᱡᱦᱟᱹᱲ ᱠᱚᱫᱚ ᱴᱩᱠᱴᱟᱠ ᱟᱨᱟᱢᱵᱚ ᱠᱟᱱᱟ ᱨᱚᱦᱚᱭ ᱠᱚᱫᱚ ᱱᱚ ᱚᱱᱠᱟᱱ ᱡᱟᱦᱟ ᱞᱮᱠᱟᱱ ᱵᱟᱹᱭᱦᱟᱹᱲ ᱠᱚ ᱫᱟᱜ ᱠᱚ ᱱᱟᱥᱮᱱᱟᱜ ᱛᱮᱜᱮ ᱡᱷᱟᱨᱱᱟᱜ-ᱟ ᱟᱨᱠᱤ ᱟᱞᱮ ᱥᱮᱱᱟᱜ ᱠᱤᱪᱷᱩ ᱠᱤᱪᱷᱩ ᱵᱭᱦᱟᱹᱲ ᱠᱚᱨᱮ ᱫᱚ ᱡᱷᱟᱨᱱᱟᱜ ᱠᱟᱱᱟ ᱚᱱᱮ ᱥᱳᱫᱽ ᱠᱚᱨᱮᱱᱟᱜ ᱵᱟᱹᱭᱦᱟᱹᱲ ᱠᱚ ᱠᱟᱱ ᱛᱟᱞᱮᱭᱟ ᱛᱟᱦᱞᱮ ᱟᱫᱚ
ᱟᱪᱪᱷᱟ
ᱵᱤᱨ ᱫᱤᱥᱚᱢ ᱵᱤᱨ ᱫᱤᱥᱚᱢ ᱥᱮᱱᱟᱜ ᱵᱟᱹᱭᱦᱟᱹᱲ ᱠᱚ ᱚᱱᱟ ᱟᱨᱠᱤ, ᱟᱫᱚ ᱡᱤᱭᱟᱹᱲ ᱫᱚ ᱡᱤᱭᱟᱹᱲ ᱧᱚᱜ ᱜᱮ ᱛᱟᱞᱮᱭᱟ ᱢᱚᱴᱟᱢᱩᱴᱤ ᱵᱟᱹᱭᱦᱟᱹᱲ ᱠᱚᱫᱚ ᱫᱟᱜ ᱟᱠᱟᱱᱟ
ᱟᱫᱚ ᱚᱱᱠᱟ ᱢᱟ ᱵᱟᱹᱦᱟᱹᱲ ᱠᱚᱫᱚ ᱵᱮᱥᱤ ᱜᱟᱱ ᱫᱚ ᱵᱟᱱᱩᱜ-ᱟ ᱢᱚᱴᱟᱢᱩᱴᱤ ᱯᱟᱸᱪ ᱪᱷᱚ ᱵᱤᱜᱷᱟᱹ ᱜᱟᱱ ᱢᱮᱱᱟᱜ-ᱟ ᱵᱟᱠᱤ ᱫᱚ ᱡᱷᱚᱛᱚ ᱵᱩᱴᱟᱹ
ᱟᱪᱪᱷᱟ
ᱟᱨᱟᱢᱻᱵᱚ ᱫᱚ ᱦᱩᱭ ᱭᱟᱠᱟᱱᱟ ᱨᱚᱦᱚᱭ ᱫᱚ,
ᱚᱠᱟ ᱫᱚ ᱵᱟᱦᱟ
ᱚ ᱟᱪᱪᱷᱟ ᱟᱪᱪᱷᱟ ᱚᱱᱠᱟ ᱛᱚ ᱫᱟᱜ ᱨᱮᱱᱟᱜ ᱥᱳᱥ ᱠᱚ ᱫᱚ ᱵᱟᱹᱱᱩᱜ ᱛᱟᱦᱞᱮ ᱵᱟᱝ,
ᱵᱟᱝ ᱵᱟᱝ ᱟᱞᱮ ᱥᱮᱫ ᱫᱚ ᱚᱱᱮ ᱢᱤᱱᱤ ᱠᱚ ᱜᱮ ᱢᱮᱱᱟᱜ ᱟ ᱚᱱᱟ ᱠᱚ ᱦᱩᱭᱩᱜ ᱜᱮᱭᱟ᱾
ᱩᱸᱦ ᱟᱨ ᱛᱟᱦᱮᱞᱮ ᱠᱮᱱᱮᱞ ᱫᱟᱜ ᱠᱚᱫᱚ ᱵᱟᱭ ᱧᱟᱢᱟ?
ᱵᱟᱝ ᱠᱮᱱᱮᱞ ᱫᱚ ᱢᱮᱱᱟᱜ ᱫᱚ ᱢᱮᱱᱟᱜᱼᱟ, ᱟᱫᱚ ᱚᱱᱟ ᱠᱮᱱᱮᱞ ᱦᱚᱸ ᱟᱫᱚ ᱤᱭᱟᱹ ᱟᱠᱟᱫᱟ ᱠᱚ ᱚᱸᱰᱮ ᱨᱟᱹᱯᱩᱫ ᱠᱟᱛᱮᱜ ᱚᱸᱰᱮ ᱢᱤᱫ ᱴᱟᱝ ᱯᱳᱞ ᱠᱚ ᱵᱮᱱᱟᱣ ᱮᱫᱟ ᱛᱟᱦᱞᱮ ᱚᱸᱰᱮ ᱨᱟᱹᱯᱩᱫ ᱠᱟᱱᱟ ᱟᱫᱚ ᱛᱟᱦᱞᱮ ᱟᱞᱮ ᱥᱮᱫ ᱫᱚ ᱵᱟᱭ ᱛᱤᱭᱳᱜ ᱮᱫ ᱞᱮᱭᱟ ᱫᱟᱜ ᱫᱚ ᱵᱟᱝ ᱦᱤᱡᱩᱜ ᱠᱟᱱᱟ᱾ ᱵᱟᱝ ᱯᱟᱨᱚᱢᱚᱜ ᱠᱟᱱᱟ ᱟᱨᱠᱤ
ᱟᱻᱪᱷᱟ ᱟᱪᱷᱟ ᱟᱪᱷᱟ ᱱᱮᱜ ᱮ ᱱᱤᱭᱟᱹ ᱥᱚᱢᱚᱭ ᱠᱚᱨᱮ ᱫᱚ ᱢᱚᱴᱟ ᱢᱩᱴᱤ ᱠᱮᱱᱮᱞ ᱠᱚᱨᱮᱱᱟᱜ ᱠᱟᱹᱢᱤ ᱚ ᱜᱮᱛᱚ ᱦᱩᱭ ᱵᱟᱲᱟᱜ ᱜᱮᱭᱟ ᱟᱫᱚ ᱱᱚᱜᱼᱚᱭ ᱱᱤᱛᱚᱜ ᱫᱚ ᱵᱟᱹᱭ ᱵᱟᱹᱭ ᱛᱮ ᱠᱚ ᱪᱟᱵᱟ ᱭᱟ ᱱᱤᱛᱚᱜ ᱫᱚ ᱱᱚᱜᱼᱚᱭ ᱫᱟᱜ ᱪᱮᱫ ᱡᱤᱞ ᱠᱟᱱᱟ ᱛᱚ?
ᱦᱳᱭ!
ᱢᱟᱱᱮ ᱱᱮᱛᱟᱨ ᱫᱚ ᱠᱟᱹᱢᱤ ᱠᱚ ᱦᱚᱸ ᱵᱟᱝ ᱵᱟᱝ ᱡᱩᱛᱩᱜ ᱛᱟ ᱠᱚᱣᱟ ᱟᱨᱠᱤ,
ᱦᱳᱭ, ᱡᱩᱫ ᱫᱚ ᱵᱟᱝ ᱡᱩᱛᱩᱜᱚᱜᱼᱟ, ᱟᱫᱚ ᱦᱟᱱᱮ ᱤᱭᱟᱹ ᱠᱟᱛᱮᱫ ᱠᱚ ᱫᱚᱦᱚ ᱟᱠᱟᱜ ᱟ ᱟᱥᱮ, ᱟᱸ ᱚᱸᱛᱷᱮᱠ ᱵᱮᱱᱟᱣ ᱯᱟᱪᱷᱮᱫ, ᱛᱚ ᱫᱚᱦᱚ ᱟᱠᱟᱫᱟ ᱟᱫᱚ ᱛᱟᱦᱮᱞᱮ ᱟᱫᱚ ᱚᱸᱰᱮ ᱛᱚ ᱟᱫᱚ ᱵᱟᱝ ᱜᱟᱱᱚᱜ ᱠᱟᱱᱟ ᱟᱫᱚ ᱛᱟᱦᱮᱞᱮ? ᱚᱱᱠᱟ ᱦᱟᱠᱟᱱᱟ,
ᱦᱮᱸ ᱪᱮᱫ ᱵᱤᱱ ᱞᱟᱹᱭᱟ ᱴᱷᱤᱠᱟᱹᱫᱟᱨ ᱠᱚ ᱦᱚᱸ ᱠᱚ ᱱᱚᱝ ᱠᱟᱱ ᱜᱮᱭᱟ ᱱᱤᱭᱟᱹ ᱥᱤᱡᱤᱱ ᱨᱮᱜᱮ ᱠᱚ ᱠᱟᱹᱢᱤᱭᱟ, ᱡᱟᱨ ᱡᱮᱢ ᱟᱵᱚ ᱠᱚᱣᱟᱜ ᱦᱚᱲᱟᱜ ᱚᱡᱽᱵᱤᱫᱟ, ᱫᱟᱜ ᱠᱚ ᱵᱟᱵᱚᱱ ᱧᱟᱢᱟ, ᱦᱚᱸᱜ ᱚᱭ ᱥᱚᱢᱚᱭ ᱨᱮ,
ᱟᱨᱟᱜ, ᱜᱚᱴᱟ ᱥᱮᱫ ᱛᱚ ᱫᱟᱜ ᱨᱮᱱᱟᱜ ᱛᱚ ᱚᱸᱠᱟᱱ ᱤᱭᱟᱹ ᱛᱚ ᱵᱟᱹᱱᱩᱜ ᱟᱹᱱᱤᱡ? ᱡᱮᱻ ᱜᱚᱰᱟ ᱥᱮᱫ ᱛᱮ ᱚᱱᱠᱟ ᱠᱮᱱᱮᱞ ᱛᱮᱦᱚᱸ ᱫᱟᱜ ᱮ ᱦᱚᱭᱛᱳ ᱴᱷᱤᱠᱴᱷᱟᱠ ᱵᱟᱭ ᱧᱟᱢᱟ ᱥᱮᱨᱢᱟ ᱛᱮ ᱫᱟᱜ ᱦᱚᱸ ᱴᱷᱤᱠ ᱴᱷᱟᱠ ᱵᱟᱝ ᱦᱩᱭᱩᱜ ᱠᱟᱱᱟ, ᱱᱚᱜᱼᱚᱭ ᱱᱮᱥ ᱫᱚᱻ ᱫᱟᱜ ᱫᱚ ᱚᱠᱟ ᱞᱮᱠᱟ ᱪᱚᱝ?
ᱦᱳᱭ!
ᱴᱷᱤᱠ ᱴᱷᱟᱠ ᱵᱷᱟᱭ ᱫᱟᱜ ᱮᱫᱟ, ᱦᱮᱞᱮ ᱟᱹᱵᱤᱱ ᱜᱮ ᱫᱟ ᱵᱮᱱ, ᱟᱵᱤᱱᱟᱜ ᱢᱳᱱᱮ ᱪᱮᱫ ᱮ ᱞᱟᱹᱭᱟ, ᱱᱤᱭᱟ ᱫᱷᱟᱣ ᱪᱟᱥ ᱵᱟᱥ? ᱤᱫᱤ ᱠᱟᱛᱮ ᱮᱮ ᱪᱮᱫ ᱵᱤᱱ ᱞᱟᱹᱭᱟ, ᱡᱮ ᱪᱟᱥᱼᱵᱟᱥ ᱥᱮ ᱨᱚᱠᱚᱢ ᱦᱩᱭᱩᱜᱼᱟ? ᱪᱮᱫ ᱫᱟᱜ ᱵᱤᱱ ᱢᱚᱱᱮ ᱭᱮᱫᱟ ᱟᱹᱵᱤᱱ?
ᱮᱸ ᱫᱮᱨᱤᱜᱼᱟ᱾
ᱫᱮᱨᱤ ᱞᱮᱱᱠᱷᱟᱱ ᱜᱮ ᱟᱫᱚ
ᱦᱩᱸ ᱦᱮᱸ ᱛᱚ ᱥᱚᱢᱚᱭ ᱨᱮᱜᱮ ᱛᱚ ᱱᱚᱶᱟ ᱦᱩᱲᱩ ᱠᱚᱫᱚ ᱨᱚᱦᱚᱭ ᱞᱮᱠᱷᱟᱱ ᱥᱚᱢᱚᱭ ᱨᱮᱜᱮ ᱚᱧᱻ
ᱦᱳᱭ᱾
ᱦᱚᱸ
ᱟᱫᱚ ᱠᱷᱟᱱ ᱫᱚ ᱚᱠᱟ ᱫᱚ ᱚᱱᱠᱟ ᱫᱚ ᱠᱷᱟᱱ